ᱦᱮᱸ ᱟᱡᱚᱢᱚᱜ ᱠᱟᱱᱟ
ᱚ ᱪᱮᱜ ᱮᱢ ᱪᱤᱠᱟᱹᱭ ᱫᱟ
ᱪᱟᱹ ᱦᱚᱵᱟᱝ ᱪᱮᱫᱞᱮᱠᱟ ᱢᱮᱱᱟᱜ ᱢᱮᱭᱟ
ᱢᱚᱡᱽ ᱜᱮ ᱟᱢ ᱪᱮᱫ ᱞᱮᱠᱟᱢ ᱢᱮᱱᱟᱜ ᱢᱮᱭᱟ
ᱦᱩᱸ ᱦᱩ ᱱᱟᱯᱟᱭ ᱜᱮ ᱛᱟᱦᱚᱞᱮ ᱡᱚᱢ ᱵᱟᱲᱟ ᱠᱚ ᱦᱩᱭᱱᱟ
ᱦᱮᱸ ᱦᱩᱭ ᱱᱟ ᱟᱲᱟᱜ ᱨᱮᱜᱮ ᱛᱤᱦᱤᱧ ᱫᱚ
ᱦᱩᱸ ᱚᱲᱟᱜ ᱠᱚᱨᱮ ᱜᱮ ᱥᱤᱛᱩᱝ ᱠᱟᱱᱟ ᱟᱹᱰᱤ ᱫᱚᱢᱮ ᱥᱤᱛᱩᱝ ᱠᱟᱱᱟ ᱟᱞᱮ ᱥᱮᱫ ᱛᱚ ᱟᱫᱚ ᱵᱟᱨᱦᱮ ᱥᱮᱫ ᱩᱰᱩᱝ ᱦᱚᱸ ᱪᱮᱜ ᱠᱟ ᱡᱮ ᱟᱹᱭᱠᱟᱹᱜ ᱠᱟᱱᱟ ᱟᱯᱮᱥᱮᱫ ᱪᱮᱠᱟᱹ ᱥᱮ
ᱫᱟᱜ ᱫᱚᱭ ᱫᱟᱜ ᱵᱟᱲᱟᱭ ᱫᱟ ᱥᱮ ᱵᱟᱝ
ᱫᱟᱜ ᱫᱟᱝ ᱵᱟᱭ ᱫᱟᱜ ᱮᱫᱟ ᱠᱤᱪᱷᱩ ᱫᱤᱱ ᱠᱷᱚᱱ ᱫᱚ ᱫᱟᱜ ᱮ ᱛᱟᱦᱮᱱ ᱜᱮᱭᱟᱭ ᱵᱟᱝ ᱫᱟᱜ ᱠᱷᱟᱹᱛᱤᱨ ᱛᱮᱜᱮ ᱞᱚᱞᱚ ᱜᱮ ᱵᱩᱡᱷᱟᱹᱜ ᱠᱟᱱᱟ ᱚᱲᱟᱜ ᱠᱚᱨᱮ
ᱱᱚᱛᱮ ᱚᱱᱠᱟ ᱜᱮ ᱥᱤᱛᱩᱝ ᱫᱟᱭ ᱦᱮᱸ ᱥᱤᱛᱩᱝ ᱫᱟᱭ ᱫᱚᱢᱮ ᱫᱟᱜ ᱫᱚ ᱵᱟᱭ ᱫᱟᱜ ᱫᱟ ᱞᱚᱞᱚ ᱜᱮ ᱟᱹᱭᱠᱟᱹᱜ ᱠᱟᱱᱟ
ᱟᱪᱪᱷᱟ ᱦᱮᱸ
ᱛᱟᱦᱚᱞᱮ ᱠᱟᱹᱢᱤ ᱠᱚᱫᱚ ᱪᱟᱵᱟ ᱵᱟᱲᱟᱭᱮᱱᱟ
ᱠᱟᱹᱢᱤ ᱠᱚ ᱪᱟᱵᱟ ᱵᱟᱲᱟᱭᱮᱫᱟ ᱱᱚᱜ-ᱚᱭ ᱮᱛᱮᱫ ᱠᱟᱹᱢᱤ ᱚᱲᱟᱜ ᱠᱚᱨᱮ ᱜᱮ ᱠᱟᱹᱢᱤ ᱫᱚ ᱚᱱᱟ ᱪᱷᱟᱲᱟ ᱫᱚ ᱪᱮᱫ ᱮᱢ ᱠᱟᱹᱢᱤᱭᱟ
ᱚᱲᱟᱜ ᱠᱚᱨᱮᱜ ᱱᱤᱛᱚᱜ ᱫᱚ ᱛᱟᱦᱚᱞᱮ ᱚᱲᱟᱜ ᱨᱮᱢ ᱛᱟᱦᱮᱱ ᱠᱟᱱᱟ ᱟᱢᱫᱚ ᱥᱮ ᱵᱟᱨᱦᱮ
ᱦᱮᱞᱳ
ᱵᱟᱝ ᱟᱸᱡᱚᱢᱚᱜ ᱠᱟᱱᱟ
ᱵᱟᱢ ᱨᱚᱲ ᱮᱫᱟ
ᱨᱚᱲ ᱜᱮᱪᱚ
ᱵᱟᱢ ᱟᱡᱚᱢ ᱫᱟ
ᱟᱸᱡᱚᱢ ᱜᱮ
ᱟᱫᱚ ᱱᱤᱛᱚᱝ ᱟᱸᱡᱚᱢ ᱜᱤ ᱵᱟᱢ ᱨᱚᱲ ᱮᱫᱟ ᱥᱮ ᱪᱮᱫ
ᱨᱚᱲ ᱨᱚᱲ ᱫᱟᱹᱧ
ᱠᱚᱞᱮᱡᱽ ᱠᱤ ᱫᱚ ᱵᱟᱝ ᱦᱩᱭᱩᱜ ᱠᱟᱱ ᱛᱟᱯᱮᱭᱟ?
ᱵᱟᱝ ᱵᱟᱝ
ᱛᱟᱦᱚᱞᱮ ᱟᱯᱮ ᱥᱮᱫ ᱪᱮᱫ ᱞᱮᱠᱟ? ᱦᱩᱲᱩ ᱠᱚ ᱤᱭᱟᱹ ᱠᱚ ᱜᱮᱫ ᱠᱮᱫᱟ ᱯᱮ ᱦᱩᱲᱩ ᱠᱚᱫᱚ, ᱚᱱᱟ ᱤᱨ ᱠᱮᱫᱟ ᱯᱮ?
ᱤᱨ ᱠᱚᱫᱚ ᱪᱟᱵᱟᱭᱱᱟ ᱱᱤᱛᱚᱜ ᱫᱚ᱾
ᱱᱤᱛᱚᱜ ᱫᱚ ᱟᱨᱦᱚᱸ ᱜᱟᱹᱪᱷᱤ ᱟᱯᱷᱚᱨ ᱦᱩᱭᱩᱜ-ᱟ, ᱦᱩᱲᱩ ᱨᱚᱦᱚᱭ ᱞᱟᱹᱜᱤᱫ᱾
ᱦᱮᱸ
ᱤᱱᱟᱹ ᱠᱚᱜᱮ ᱛᱤᱞᱢᱤᱧ ᱠᱚ ᱜᱮᱫ ᱦᱩᱭᱩᱜ ᱠᱟᱱᱟ ᱱᱚᱛᱮ ᱫᱚ
ᱛᱤᱞᱢᱤᱧ ᱠᱚ ᱪᱟᱥ ᱦᱮᱸ ᱪᱟᱥ ᱜᱮᱭᱟ ᱠᱚ ᱱᱮᱛᱟᱨ ᱫᱤᱱᱨᱮᱜᱮ ᱦᱟᱸᱜ ᱠᱚ ᱛᱤᱞᱢᱤᱧ ᱠᱚᱠᱚ ᱜᱮᱛᱟ ᱦᱟᱸᱜ ᱟᱫᱚ
ᱩᱸ ᱩᱸ ᱜᱮᱫ ᱛᱟᱥᱮᱭᱟᱠᱚ
ᱦᱩᱸ ᱛᱟᱥᱮᱭᱟᱠᱚ ᱛᱟᱥᱮ ᱨᱚᱦᱚᱲᱟᱠᱚ
ᱦᱮᱸ
ᱟᱫᱚ ᱨᱚᱦᱚᱲ ᱠᱟᱛᱮᱫ ᱚᱱᱟ ᱜᱮ ᱤᱭᱟᱹ ᱠᱩᱴᱟ ᱠᱟᱛᱮ ᱠᱚ ᱩᱸᱰᱩᱝᱟ ᱤᱭᱟᱹ ᱤᱭᱟᱹᱛᱮᱫ ᱡᱟᱝᱛᱮᱫ,
ᱦᱮᱸ
ᱚᱱᱠᱟ ᱜᱮ
ᱚᱱᱟ ᱫᱚ ᱥᱤᱛᱩᱝ ᱛᱤᱱᱟᱹᱜ ᱥᱤᱛᱩᱝ ᱩᱱᱟᱹᱜ ᱵᱷᱟᱜᱤ ᱥᱤᱛᱩᱝ ᱨᱤᱜᱤ ᱨᱚᱦᱚᱲᱚᱜ-ᱟ ᱛᱚ ᱛᱤᱱᱟᱹᱜ ᱥᱤᱛᱩᱝᱟ ᱩᱱᱟᱹᱜ ᱛᱤᱞᱢᱤᱧ ᱩᱰᱩᱠᱚᱜᱼᱟ
ᱦᱮᱸ
ᱯᱟᱴ ᱠᱩ ᱪᱟᱥ ᱜᱮᱭᱟ ᱟᱯᱮ ᱥᱮᱫ?
ᱦᱮᱸ ᱪᱟᱥ ᱜᱮᱭᱟ ᱠᱚ ᱤᱭᱟᱹ ᱨᱮᱭᱟᱜ ᱜᱟᱹᱰᱤ ᱨᱮᱭᱟᱜ ᱥᱟᱰᱤ ᱟᱸᱡᱚᱢᱚᱜ ᱠᱟᱱᱟ᱾
ᱫᱟᱠᱟ ᱠᱚᱫᱚ ᱡᱚᱢ ᱠᱮᱫᱟᱢ?
ᱦᱩᱸ ᱜᱟᱹᱣ ᱠᱚᱫᱚ ᱡᱚᱢ ᱦᱩᱭᱩ ᱠᱟᱱᱟ ᱚᱱᱟ ᱠᱚᱫᱚ
ᱡᱚᱢ ᱜᱮ
ᱟᱞᱮ ᱥᱮᱱ ᱢᱟ ᱥᱮᱛᱟᱜ ᱠᱷᱚᱱ ᱟᱹᱰᱤ ᱫᱚᱢᱮ ᱥᱤᱛᱩᱝ ᱫᱟ ᱟᱫᱚ ᱚᱱᱟ ᱠᱷᱟᱹᱛᱤᱨ ᱢᱚᱸᱡᱽ ᱦᱚᱸ ᱵᱟᱝ ᱵᱩᱡᱷᱟᱹᱜ ᱠᱟᱱᱟ᱾
ᱱᱚᱛᱮ ᱦᱚᱸ ᱚᱱᱠᱟ ᱜᱮ ᱥᱮᱛᱟᱜ ᱠᱷᱚᱡ ᱥᱤᱛᱩᱝ ᱦᱚᱭ ᱫᱟᱭ ᱡᱟᱜᱮ
ᱦᱮᱸ ᱫᱟᱜ ᱜᱮ ᱚᱱᱠᱟ ᱜᱮ ᱟᱞᱮ ᱥᱮ ᱦᱚᱸ
ᱠᱷᱮᱞᱤ ᱦᱚᱭ ᱚᱲᱟᱜ ᱠᱚᱨᱮ ᱢᱚᱡᱽ ᱜᱮᱭᱟᱠᱩ ᱫᱚ
ᱦᱩᱸ ᱢᱚᱡᱽ ᱜᱤ ᱟᱯᱮ ᱠᱚ ᱜᱤ
ᱟᱞᱮ ᱦᱚᱸ ᱢᱚᱪᱽ ᱜᱤ
ᱤᱭᱟᱹ ᱛᱟᱦᱚᱞᱮ ᱚᱞᱚᱜ ᱯᱟᱲᱦᱟᱣ ᱠᱚ ᱦᱩᱭᱩᱜ ᱠᱟᱱᱟ?
ᱦᱮᱸ᱾
ᱦᱩᱸ
ᱚᱞᱚᱜ ᱯᱟᱲᱦᱟᱜ ᱫᱚ ᱦᱩᱭᱩᱜ ᱠᱟᱱ ᱜᱮᱭᱟ ᱾
ᱦᱩᱸ ᱚᱠᱟ ᱞᱮᱠᱟ ᱪᱟᱞᱟᱜ ᱠᱟᱱᱟ ᱚᱞᱚᱜ ᱯᱟᱲᱦᱟᱣ ᱠᱚ?
ᱦᱩᱸ ᱵᱷᱟᱜᱮ ᱜᱮ ᱪᱟᱞᱟᱜ ᱠᱟᱱᱟ ᱱᱤᱛᱚᱜ ᱫᱚ ᱾
ᱦᱩᱸ ᱟᱨ ᱫᱚ ᱜᱚᱝᱠᱮ ᱠᱚ ᱪᱮᱜᱠᱟ ᱢᱮᱱᱟᱜ ᱠᱟ ᱠᱚᱣᱟ?
ᱜᱚᱝᱠᱮ ᱠᱚ ᱵᱷᱟᱹᱜᱮ ᱜᱮᱭᱟ ᱠᱚ ᱾ ᱜᱚᱝᱠᱮ ᱢᱮᱱᱟᱜ ᱠᱚᱛᱟᱞᱮᱭᱟ ᱠᱮᱞᱟᱥ ᱦᱚᱸ ᱵᱷᱟᱜᱮ ᱜᱮ ᱦᱩᱭᱩᱜᱼᱟ ᱾
ᱦᱩᱸ ᱢᱟᱜ ᱛᱟᱦᱚᱞᱮ ᱪᱮᱫ ᱠᱚ ᱞᱟᱹᱭᱟ ᱦᱩᱸ
ᱪᱤᱠᱟᱭᱱᱟ?
ᱦᱮ ᱠᱮᱞᱟᱥ ᱠᱚᱦᱚᱸ ᱴᱷᱤᱠ ᱴᱷᱟᱠ ᱦᱩᱭᱩᱜ ᱠᱟᱱᱟ ᱦᱮᱸ ᱥᱮ?
ᱦᱮᱸ ᱠᱮᱞᱟᱥ ᱴᱷᱤᱠ ᱴᱷᱟᱠ ᱜᱮ ᱦᱩᱭᱩᱜ ᱠᱟᱱᱟ ᱾
ᱚᱻ,
ᱴᱷᱤᱠ ᱴᱷᱟᱠ ᱜᱮ ᱾
ᱦᱩᱸᱻ ᱟᱯᱮ ᱥᱮᱫ ᱛᱤᱨᱤᱥᱮ ᱡᱩᱱ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ, ᱟᱯᱮ ᱥᱮᱜ ᱦᱩᱭᱩᱜᱼᱟ ᱥᱮ ᱵᱟᱝ?
ᱦᱩᱸ ᱟᱞᱮ ᱥᱮ ᱦᱚᱸ ᱾
ᱚᱱᱟᱛᱮ ᱦᱩᱭᱩᱜ ᱜᱮᱭᱟ, ᱛᱤᱨᱤᱥᱟ ᱡᱚᱱ ᱛᱤᱭᱳᱜᱚᱜ ᱠᱟᱱᱟ ᱦᱟᱸᱜ ᱾
ᱦᱩᱸ ᱛᱤᱭᱳᱜᱟᱜ ᱠᱟᱱᱟ ᱾ ᱫᱟ ᱛᱨᱤᱥᱮ ᱡᱩᱱ ᱫᱚ ᱠᱚᱨᱟᱣ ᱫᱚ ᱤᱭᱟᱹ ᱜᱮᱭᱟ ᱫᱚ ᱞᱟᱹᱠᱛᱤ ᱜᱮᱭᱟ ᱾
ᱦᱚᱸ
ᱦᱮᱸ ᱥᱮ ᱛᱤᱱᱟᱹᱜ ᱠᱚᱨᱟᱣ ᱞᱟᱹᱠᱛᱤ ᱜᱮᱭᱟ ᱥᱮ ᱾
ᱛᱨᱤᱥᱮ ᱡᱩᱜ ᱫᱚ, ᱠᱚᱨᱟᱣ ᱞᱟᱹᱠᱛᱤ ᱠᱟᱱ ᱜᱮᱭᱟ ᱾
ᱵᱟᱵᱩ ᱠᱚᱨᱟᱣ ᱞᱮᱠᱷᱟᱱ ᱫᱚ ᱚᱠᱚᱭ ᱠᱚᱨᱟᱣᱟ ᱫᱟ ᱾
ᱦᱩᱸ ᱱᱚᱣᱟ ᱫᱚ ᱟᱵᱚ ᱠᱚᱜᱤ ᱠᱚᱨᱟᱣ ᱦᱩᱭᱩᱜ ᱛᱟᱵᱚᱱᱟ ᱾
ᱦᱩᱸ
ᱟᱵᱚ ᱞᱟᱹᱜᱤᱜ ᱠᱚ ᱞᱟᱹᱲᱦᱟᱹᱭ ᱞᱮᱱᱟ ᱡᱮ
ᱦᱮᱸ ᱫᱚᱨᱠᱟ
ᱦᱩᱸ
ᱟᱹᱰᱤ ᱜᱟᱱ ᱥᱟᱱᱛᱟᱲ ᱠᱚ ᱡᱤᱣᱤ ᱠᱚ ᱟᱞᱟᱭᱞᱮᱫᱟ᱾ ᱟᱴᱷᱚᱨᱚᱥᱚ ᱯᱧᱪᱟᱱᱚ ᱞᱟᱹᱲᱦᱟᱹᱭ ᱞᱮᱫᱟ ᱠᱚ᱾ ᱡᱟᱦᱟᱸ ᱫᱚ ᱥᱤᱫᱩ ᱠᱟᱹᱱᱩ ᱞᱟᱦᱟ ᱨᱮᱦᱚᱸ᱾ ᱡᱟᱦᱟᱸᱭ ᱵᱤᱨ ᱵᱟᱱᱴᱟ ᱤᱭᱟᱹ ᱮᱭᱟᱸ ᱛᱤᱞᱠᱟᱹ ᱢᱩᱨᱢᱩ ᱞᱮᱫ ᱛᱟᱦᱮᱸᱜ ᱟᱨ ᱞᱟᱹᱲᱦᱟᱹᱭ ᱞᱮᱫ ᱛᱟᱦᱮᱸᱫ ᱡᱚᱛᱚ ᱠᱷᱚᱱ ᱞᱟᱦᱟᱨᱮ᱾
ᱦᱮᱸ᱾ ᱩᱱᱤᱜᱮ ᱯᱟᱹᱦᱤᱞ ᱫᱚ ᱥᱤᱫᱩ ᱠᱩᱱᱩ ᱛᱟᱠᱤᱱ ᱠᱷᱚᱡ ᱫᱚ᱾
ᱚᱱᱮ ᱚᱱᱠᱟ ᱥᱟᱱᱛᱟᱲ ᱠᱚᱜᱮ ᱡᱟᱹᱥᱛᱤ ᱞᱟᱦᱟ ᱨᱮᱜᱮ ᱠᱚ ᱞᱟᱹᱲᱦᱟᱹᱭ ᱠᱟᱜ ᱛᱟᱵᱚᱱᱟ᱾
ᱦᱮᱸ
ᱟᱫᱚ ᱦᱮ ᱛᱤᱨᱤᱥᱮ ᱡᱩᱱ
ᱛᱤᱱᱟᱹᱜ ᱜᱟᱱ ᱠᱚᱨᱟᱣ ᱛᱤᱨᱤ ᱛᱤᱱᱟᱹᱜ ᱜᱟᱱ ᱞᱟᱹᱠᱛᱤᱭᱟ ᱠᱚᱨᱟᱣ?
ᱦᱮᱸᱥᱮ ᱟᱫᱚ ᱢᱤᱫ ᱵᱟᱨᱫᱚᱢ ᱞᱟᱹᱭ ᱞᱮᱠᱷᱟᱱ
ᱛᱤᱨᱤᱥᱮ ᱡᱩᱱ ᱫᱚ ᱠᱚᱨᱟᱣ ᱞᱟᱹᱠᱛᱤ ᱠᱟᱱ ᱜᱮᱭᱟ ᱱᱚᱣᱟ ᱫᱚ᱾ ᱥᱟᱱᱟᱢ ᱦᱚᱲᱜᱮ ᱟᱵᱚ ᱡᱚᱛᱚ ᱥᱟᱱᱛᱟᱲᱟᱜ ᱜᱮ ᱪᱮᱫᱟᱜ ᱥᱮ ᱩᱱᱠᱤᱱ ᱫᱚ ᱟᱵᱚ ᱠᱷᱟᱹᱛᱤᱨ ᱱᱚᱣᱟ ᱫᱤᱥᱚᱢ ᱠᱷᱟᱹᱛᱤᱨ ᱡᱤᱣᱤ ᱠᱤᱱ ᱟᱞᱟᱭ ᱞᱮᱫᱟ᱾
ᱦᱮᱸ
ᱩᱱ ᱚᱠᱛᱚ ᱤᱝᱨᱮᱡᱽ ᱠᱚᱣᱟᱜ ᱥᱟᱥᱚᱱ ᱪᱟᱞᱟᱜ ᱠᱟᱱ ᱛᱟᱦᱮᱱᱟ᱾ ᱟᱹᱰᱤ ᱱᱟᱦᱟᱪᱟᱨ ᱢᱟᱹᱱᱢᱤ ᱪᱮᱛᱟᱱ ᱨᱮ ᱠᱚᱪᱞᱚᱱᱮᱜ ᱛᱟᱦᱮᱱᱟ ᱠᱚ ᱤᱝᱨᱮᱡ ᱠᱚ ᱱᱚᱣᱟ ᱟᱭᱢᱟ ᱞᱮᱠᱟᱱᱟᱜ ᱮᱴᱠᱮᱴᱚᱲᱮᱜᱮ ᱧᱮᱞ ᱞᱮᱱᱟ ᱩᱱ ᱚᱠᱛᱚ ᱨᱮ᱾ ᱚᱱᱟ ᱤᱭᱟᱹᱛᱮ ᱥᱤᱫᱩ ᱠᱟᱹᱦᱱᱤ ᱛᱟᱠᱤᱱ ᱦᱩᱞᱠᱤᱱ ᱦᱚᱦᱟ ᱞᱮᱫᱟ᱾ ᱟᱵᱚ ᱫᱚ ᱱᱚᱣᱟ ᱫᱚ ᱫᱤᱥᱟᱹ ᱫᱚᱦᱚᱭ ᱦᱩᱭᱩᱜ ᱛᱟᱵᱚᱱᱟ᱾ ᱟᱵᱚ ᱱᱚᱣᱟ ᱫᱚ ᱛᱤᱨᱤᱥᱮ ᱡᱩᱱ ᱦᱤᱞᱢᱟᱦᱟ ᱫᱚ ᱢᱟᱱᱟᱣ ᱦᱩᱭᱩᱜ ᱛᱟᱢᱚᱱᱟ ᱱᱤᱛᱚᱜ ᱫᱚ᱾ ᱟᱨ
ᱟᱵᱚᱨᱮᱱ
ᱚᱱᱟ ᱥᱟᱶᱛᱮ ᱛᱤᱨᱞᱟᱹ ᱵᱟᱨᱮᱭᱲ ᱤᱨᱞᱟᱹ ᱠᱤᱱ ᱛᱟᱦᱮᱸᱞᱮᱱᱟ ᱯᱷᱩᱞᱳ ᱟᱨ ᱡᱷᱟᱱᱚ᱾
ᱩᱸ
ᱩᱱᱠᱤᱱᱟᱜ ᱱᱚᱣᱟ ᱞᱟᱹᱲᱦᱟᱹᱭ ᱨᱮ ᱥᱮᱞᱮᱫ ᱠᱤᱱ ᱛᱟᱦᱮᱸ ᱞᱮᱱᱟ ᱡᱤᱣᱤᱠᱤᱱ ᱟᱞᱟᱭ ᱞᱮᱫᱟ᱾
ᱦᱩᱸ ᱟᱫᱚ ᱚᱱᱠᱟᱜᱮ ᱟᱨᱦᱚᱸ ᱚᱱᱠᱟᱜᱮ ᱟᱨᱦᱚᱸ ᱟᱹᱰᱤᱜᱟᱱ ᱥᱟᱱᱛᱟᱲ ᱡᱟᱦᱟᱸ ᱫᱚ ᱯᱚᱧᱪᱟᱥ ᱚᱱᱠᱟ ᱯᱚᱧᱪᱟᱥ ᱦᱟᱡᱟᱨ ᱜᱟᱱ ᱯᱚᱧᱪᱟᱥ ᱦᱮᱸ ᱢᱟᱱᱮ ᱢᱚᱬᱮ ᱮᱜ ᱢᱚᱬᱮ ᱜᱮᱞ ᱥᱟᱥᱟᱭ ᱤᱭᱟᱹ ᱜᱟᱱ ᱦᱚᱲ ᱥᱟᱱᱛᱟᱞ ᱠᱚ ᱞᱟᱹᱲᱦᱟᱹᱭ ᱞᱮᱫ ᱜᱮᱭᱟ ᱫᱤᱥᱚᱢ ᱯᱷᱩᱨᱜᱟᱹᱞ ᱞᱟᱹᱜᱤᱫ ᱛᱮ, ᱮᱱᱟᱹᱜᱮ ᱟᱨᱦᱚᱸ ᱤᱱᱟᱹ ᱪᱟᱲᱟ ᱚᱱᱠᱟ ᱦᱩᱭ ᱟᱠᱟᱱ ᱜᱮᱭᱟ ᱤᱱᱟᱹ ᱪᱷᱟᱲᱟ ᱦᱚᱸ ᱟᱹᱰᱤᱜᱟᱱ ᱦᱮᱸ
ᱱᱤᱭᱟᱹ ᱵᱟᱨ ᱢᱟᱱᱟᱣ ᱦᱩᱭᱩᱜ ᱠᱟᱱᱟ ᱥᱮ ᱵᱟᱝ ᱟᱯᱮ ᱥᱮᱫ ᱫᱚ
ᱦᱩᱸ ᱟᱞᱮ ᱥᱟᱱᱤᱵᱟᱨ ᱨᱮ ᱢᱟᱱᱟ ᱦᱩᱭᱩᱜ ᱜᱮᱭᱟ ᱫᱚ ᱥᱡᱚᱱ ᱨᱮ ᱮᱱᱮᱡ ᱥᱮᱨᱮᱧ ᱯᱨᱳᱜᱨᱟᱢ ᱟᱞᱚ ᱦᱩᱭᱩᱜ ᱢᱟ ᱚᱱᱟ ᱞᱟᱹᱜᱤᱫ ᱦᱚᱸᱼᱼ ᱠᱩᱨᱩᱢᱩᱴᱩ ᱪᱟᱞᱟᱜ ᱠᱟᱱᱟ ᱡᱟᱛᱮ ᱟᱞᱚ ᱦᱩᱭᱩᱜᱳ ᱢᱟ ᱛᱮᱤᱥᱮᱟ ᱡᱩᱱ ᱦᱤᱞᱳᱜ ᱫᱚ ᱛᱤᱨᱤᱥᱟ ᱡᱩᱱ ᱜᱮᱵᱚ ᱢᱟᱱᱟᱣᱟ ᱪᱟᱹ ᱪᱤᱠᱮᱞ ᱚᱱᱟᱜᱮ ᱢᱟᱱᱮ ᱤᱧ ᱥᱮᱨᱮᱧ ᱛᱟᱦᱮᱱᱟᱧ ᱛᱚ ᱚᱱᱟ ᱤᱫᱤ ᱠᱟᱛᱮ ᱥᱮᱨᱮᱧ ᱛᱟᱦᱮᱱᱟ
ᱥᱮᱨᱮᱧ ᱚᱱᱚᱬᱦᱮᱸ
ᱚᱱᱠᱟ ᱫᱚ ᱠᱤᱱᱛᱩ ᱚᱱᱠᱟ ᱫᱚ ᱵᱟᱝ ᱛᱟᱦᱮᱸ ᱞᱟᱹᱠᱛᱤᱭᱟ᱾ ᱦᱩ ᱟᱫᱚ ᱦᱩ ᱚᱱᱟ ᱠᱚ ᱞᱟᱹᱠᱛᱤᱭᱟ ᱟᱫᱚ ᱟᱨ ᱴᱷᱤᱠ ᱴᱷᱟᱠ ᱠᱚᱨᱟᱣ ᱞᱟᱹᱠᱛᱤᱭᱟ ᱛᱮ ᱟᱵᱚᱨᱮᱱ ᱛᱚᱯᱚᱲ ᱤᱭᱟᱹ ᱠᱚ ᱡᱚᱛᱚ ᱠᱚ ᱧᱮᱞ ᱪᱮᱫ ᱢᱟ ᱧᱮᱞ ᱥᱮᱬᱟᱭ ᱢᱟᱠᱚ ᱡᱮ ᱱᱚᱝᱠᱟ ᱠᱚ ᱠᱚᱨᱟᱣᱟ ᱢᱮᱱᱛᱮ ᱟᱵᱚᱨᱮᱱ ᱡᱟᱦᱟᱸᱭ ᱜᱤᱫᱽᱨᱟᱹ ᱠᱚᱠᱚ ᱵᱩᱡᱽᱢᱟ ᱡᱮ ᱦᱮᱸ ᱦᱮᱸ ᱟᱠᱚ ᱠᱚ ᱟᱠᱚ ᱫᱚᱠᱚ ᱵᱩᱡᱽ ᱢᱟ ᱦᱳ ᱱᱤᱭᱟᱹ ᱱᱤᱭᱟᱹᱞᱮ ᱱᱤᱭᱟᱹ ᱠᱚ ᱠᱚᱨᱟᱣ ᱮᱫᱟ ᱱᱤᱭᱟᱹ ᱫᱚ ᱪᱮᱫ ᱠᱟᱱᱟ ᱚᱠᱷᱚᱫᱨᱚᱝ ᱟᱠᱚ ᱚᱱᱟᱤᱫᱤ ᱠᱟᱛᱮ ᱵᱩᱡᱟᱹ ᱵᱩᱡ ᱟᱠᱚ ᱛᱟᱦᱚᱞᱮ ᱚᱱᱟ ᱟᱨᱦᱚᱸ ᱦᱟᱯᱮᱱ ᱡᱚᱛᱚ ᱦᱚᱲ ᱴᱷᱮᱱ ᱯᱟᱥᱱᱟᱜᱼᱟ
ᱦᱩᱸ ᱩᱱᱠᱩ ᱠᱚ ᱵᱟᱲᱟᱭ ᱫᱟᱲᱮᱭᱟᱜ ᱢᱟ ᱱᱩᱠᱤᱱ ᱫᱚ ᱪᱮᱫ ᱞᱤᱜᱤᱫ ᱛᱤᱨᱤᱥᱮ ᱡᱩᱱ ᱵᱩᱱ ᱢᱟᱱᱟᱣᱟ ᱪᱮᱫ ᱩᱱᱠᱩ ᱠᱚ ᱵᱟᱲᱟᱭ ᱫᱟᱲᱮᱭᱟᱜᱼᱟ
ᱦᱮᱸ ᱵ ᱴᱷᱤᱠ ᱜᱮᱭᱟ ᱢᱟ ᱛᱟᱦᱚᱞᱮ ᱚᱠᱛᱚ ᱠᱚ ᱦᱩᱭᱮᱱᱟ ᱢᱟ ᱛᱟᱦᱚᱞᱮ ᱟᱢᱜᱮ ᱯᱷᱳᱱ ᱫᱚ ᱠᱟᱴᱟᱣ ᱛᱟᱞᱟᱝ ᱢᱮ